ᱦᱳᱭ ᱜᱚᱝᱠᱮ ᱡᱚᱦᱟᱨ ᱜᱮᱼᱼ
ᱦᱮᱸ ᱡᱚᱦᱟᱨ ᱜᱮ ᱡᱚᱦᱟᱨ ᱜᱮᱼᱼ
ᱦᱮᱸ ᱨᱚᱲ ᱵᱮᱱ ᱟᱸᱡᱚᱢ ᱧᱟᱢᱮᱜᱼᱟ ᱛᱚ
ᱦᱮᱸ ᱜᱚᱢᱠᱮ ᱟᱸᱡᱚᱢ ᱫᱟᱞᱤᱧ ᱟᱹᱵᱤᱱᱼᱼ
ᱦᱳᱭ ᱟᱸᱡᱚᱢ ᱮᱫ ᱜᱮᱭᱟ ᱞᱤᱧ ᱟᱫᱚ ᱠᱟᱹᱴᱤᱡ ᱦᱟᱸᱜ ᱵᱟᱹᱭ ᱧᱚᱜᱼᱞᱤᱧ ᱟᱸᱡᱚᱢᱮᱜᱼᱟ
ᱵᱟᱹᱭ ᱧᱚᱜ ᱟᱸᱡᱚᱢᱚᱜ ᱠᱟᱱᱟ
ᱦᱳᱭ ᱦᱳᱭ
ᱟᱪᱪᱷᱟ ᱱᱤᱛᱳᱜ
ᱦᱳᱭ ᱦᱳᱭ ᱟᱸᱡᱚᱢᱚᱜ ᱠᱟᱱᱟ
ᱟᱪᱪᱷᱟ
ᱦᱳᱭ ᱛᱟᱦᱚᱞᱮ ᱜᱚᱝᱠᱮ ᱚᱱᱠᱟ ᱫᱚ ᱪᱮᱫ ᱠᱚ ᱵᱮᱱ ᱪᱤᱠᱟᱹ ᱵᱟᱲᱟᱭᱮᱫᱼᱟ ᱱᱤᱛᱚᱜ ᱫᱚᱼᱼ
ᱪᱮᱫ ᱠᱚ ᱦᱚᱸ ᱵᱟᱝ ᱪᱤᱠᱟᱹ ᱫᱚ ᱚᱲᱟᱜ ᱠᱚ ᱨᱮ ᱜᱮ ᱫᱩᱲᱩᱵ ᱵᱟᱲᱟ ᱦᱩᱭ ᱠᱟᱱᱟ ᱱᱤᱛᱚᱜ ᱫᱚ ᱢᱮᱱ ᱠᱷᱟᱱᱼᱼ ᱡᱟᱹᱯᱩᱫ ᱮᱫᱟᱭ ᱵᱟᱨᱥᱤᱧ ᱫᱷᱚᱨᱮ ᱛᱚ ᱢᱮᱱ ᱠᱷᱟᱱ ᱱᱤᱛᱳᱜ ᱫᱚ ᱚᱲᱟᱜᱼᱼ ᱠᱚ ᱨᱮ ᱜᱮ ᱢᱮᱱᱟᱜ ᱞᱤᱧᱟ ᱮᱱ ᱠᱷᱟᱱ ᱟᱫᱚ ᱚᱱᱟ ᱡᱟᱹᱯᱩᱫ ᱠᱚ ᱡᱟᱹᱯᱩᱫ ᱫᱟᱭ ᱚᱱᱟ ᱠᱚ ᱦᱚᱸᱼᱼ ᱛᱤᱱᱟᱹᱜ ᱜᱟᱱ ᱫᱟᱜ ᱛᱤᱱᱟᱹᱜ ᱜᱟᱱ ᱠᱷᱮᱛ ᱠᱚ ᱨᱮ ᱛᱤᱱᱟᱹᱜ ᱜᱟᱱ ᱛᱟᱵᱟᱜ ᱠᱟᱱᱟ ᱢᱮᱱ ᱠᱷᱟᱱ ᱚᱱᱟ ᱠᱚ ᱧᱮᱞ ᱠᱟᱛᱮᱫ ᱜᱮ ᱪᱟᱥ ᱵᱟᱥ ᱠᱚ ᱨᱮ ᱟᱬᱜᱚᱱ ᱦᱩᱭᱩᱜᱼᱟ
ᱦᱳᱭ ᱦᱳᱭ ᱦᱳᱭ
ᱜᱚᱝᱠᱮ ᱛᱟᱦᱚᱞᱮ ᱟᱯᱮᱥᱮᱱ ᱪᱟᱥ ᱠᱚᱫᱚ ᱪᱮᱫ ᱞᱮᱠᱟ?
ᱟᱨ ᱟᱞᱚᱵᱮᱱ ᱞᱟᱹᱭᱟ ᱜᱚᱝᱠᱮ ᱟᱞᱮ ᱥᱮᱱ ᱦᱚᱸ ᱚᱱᱠᱟ ᱫᱚ ᱦᱟᱸᱜ ᱫᱟᱜ ᱡᱟᱹᱲᱤ ᱠᱚᱭᱚᱜ ᱦᱚᱨ ᱨᱮᱜᱮ ᱦᱮᱱᱟᱜ ᱟᱠᱟᱫ ᱞᱮᱭᱟ ᱟᱨ ᱟᱭᱢᱟ ᱫᱤᱱ ᱠᱷᱚᱱ ᱱᱚᱝᱠᱟ ᱫᱟᱜ ᱡᱟᱹᱲᱤ ᱵᱟᱝ ᱦᱩᱭ ᱠᱟᱱᱟ ᱟᱨ ᱫᱟᱜ ᱡᱟᱹᱲᱤ ᱦᱚᱸ ᱫᱟᱜ ᱡᱟᱹᱲᱤ ᱠᱟᱱ ᱨᱮᱦᱚᱭ ᱟᱹᱰᱤ ᱵᱟᱹᱭ ᱵᱟᱹᱭᱛᱮ ᱡᱷᱤᱯᱤᱨ ᱡᱷᱤᱯᱤᱨ ᱟᱫᱚ ᱚᱱᱟ ᱤᱫᱤ ᱠᱟᱛᱮᱜ ᱱᱟᱦᱟᱸᱜ ᱠᱷᱮᱛ ᱠᱚᱨᱮ ᱦᱟᱸᱜ ᱫᱟᱜ ᱠᱚ ᱵᱟᱝ ᱯᱮᱨᱮᱡ ᱟᱠᱟᱱ ᱛᱟᱞᱮᱭᱟ ᱟᱫᱚ ᱟᱨ ᱱᱚᱣᱟ ᱦᱩᱲᱩ ᱨᱚᱦᱚᱭ ᱢᱟ ᱫᱟᱜ ᱵᱮᱜᱚᱨ ᱵᱟᱭ ᱦᱩᱭᱩᱜᱼᱟ ᱥᱮ
ᱦᱳᱭ ᱜᱚᱝᱠᱮ ᱡᱚᱛᱷᱟᱛ ᱠᱟᱛᱷᱟ ᱵᱤᱱ ᱞᱟᱹᱭ ᱠᱟᱫᱟ
ᱦᱳᱭ ᱟᱫᱚ ᱚᱱᱟ ᱤᱫᱤ ᱠᱟᱛᱮ ᱱᱟᱸᱜ ᱪᱟᱥ ᱠᱟᱹᱢᱤ ᱠᱚᱫᱚ ᱟᱹᱣᱨᱤ ᱞᱮ ᱢᱟᱲᱟᱝ ᱫᱟᱲᱮᱭᱟᱜᱼᱟ
ᱟᱪᱪᱷᱟ ᱢᱮᱱᱠᱷᱟᱱ ᱪᱚᱴ ᱪᱟᱸᱫᱳ ᱛᱚ ᱪᱮᱫᱠᱟᱵᱤᱱ ᱞᱟᱹᱭᱫᱟ
ᱦᱳᱭ ᱦᱳᱭ ᱟᱫᱚ ᱢᱮᱱᱮᱜᱼᱟ ᱞᱤᱧ ᱮᱸ ᱡᱟᱦᱟᱸ ᱛᱤᱱᱟᱹᱜ ᱜᱮ ᱪᱷᱟᱭᱟ ᱵᱚᱦᱚᱜ ᱠᱚ ᱟᱞᱟᱝ ᱚᱠᱛᱚ ᱠᱚ ᱮᱢ ᱟᱠᱟᱫ ᱞᱟᱝᱟ ᱚᱱᱟ ᱵᱷᱤᱛᱤᱨ ᱨᱮ ᱢᱤᱫ ᱢᱤᱫᱴᱟᱝ ᱱᱟᱯᱟᱭ ᱧᱚᱜ ᱥᱟᱛᱟᱢ ᱵᱟᱪᱷᱟᱣ ᱠᱟᱛᱮ ᱞᱟᱝ ᱨᱚᱯᱚᱲ ᱞᱮᱱᱠᱷᱟᱱ ᱚᱠᱟ ᱞᱮᱠᱟ ᱜᱟᱱ ᱠᱚᱜ ᱠᱮᱭᱟ
ᱦᱳᱭ ᱜᱚᱝᱠᱮ ᱱᱚᱣᱟ ᱫᱚ ᱟᱹᱰᱤ ᱵᱷᱟᱹᱞᱤ ᱠᱟᱛᱷᱟ ᱵᱤᱱ ᱨᱚᱲ ᱠᱟᱜᱼᱟ ᱢᱮᱱᱠᱷᱟᱱ ᱟᱹᱵᱤᱱ ᱜᱮ ᱞᱟᱹᱭ ᱛᱟᱵᱤᱱ ᱪᱮᱫ ᱠᱟ ᱛᱟᱦᱚᱞᱮ ᱪᱮᱫ ᱥᱟᱛᱟᱢ ᱫᱤᱠ ᱫᱤᱭᱮ ᱨᱚᱲ ᱞᱮᱠᱷᱟᱱ ᱜᱟᱱᱚᱜᱼᱟ?
ᱦᱳᱭ ᱦᱳᱭ ᱟᱫᱚ ᱟᱹᱞᱤᱧ ᱫᱚᱞᱤᱧ ᱢᱮᱱᱮᱫ ᱛᱟᱦᱮᱸᱱᱟ ᱟᱵᱚᱣᱟᱜ ᱡᱟᱦᱟᱸ ᱵᱚᱸᱜᱟ ᱵᱩᱨᱩ ᱥᱟᱶᱛᱮ ᱯᱚᱨᱚᱵᱽ ᱢᱟᱱᱮ ᱯᱚᱨᱚᱵᱽ ᱥᱟᱶᱛᱮ ᱵᱚᱸᱜᱟ ᱵᱩᱨᱩ ᱡᱟᱦᱟᱸ ᱡᱚᱯᱲᱟᱣ ᱢᱮᱱᱟᱜ ᱫᱚ ᱦᱳᱭ ᱚᱱᱟ ᱤᱫᱤ ᱠᱟᱛᱮ ᱞᱟᱝ ᱨᱚᱯᱚᱲ ᱞᱮᱱ ᱠᱷᱟᱱ ᱫᱚ ᱛᱤᱱᱟᱹᱜ ᱴᱟ ᱵᱮᱥ ᱠᱚᱜᱼᱟ
ᱱᱚᱣᱟ ᱜᱚᱝᱠᱮ ᱱᱚᱣᱟ ᱢᱟ ᱟᱹᱰᱤ ᱡᱩᱛ ᱠᱚᱜᱼᱜᱮ ᱟᱹᱰᱤ ᱡᱩᱛ ᱢᱟᱱᱮ ᱟᱹᱰᱤ ᱡᱩᱛ ᱠᱚᱜᱼᱜᱮ ᱱᱚᱣᱟ ᱫᱚ
ᱦᱳᱭ ᱦᱳᱭ
ᱢᱮᱱᱠᱷᱟᱱ ᱢᱟ ᱛᱟᱦᱚᱞᱮ ᱞᱟᱹᱭ ᱥᱚᱫᱚᱨ ᱵᱤᱱ
ᱦᱳᱭ ᱟᱫᱚ ᱟᱹᱞᱤᱧ ᱫᱚᱞᱤᱧ ᱢᱮᱱᱮᱫ ᱛᱟᱦᱮᱸᱱᱟ ᱮ ᱯᱚᱨᱚᱵᱽ ᱟᱨ ᱵᱚᱸᱜᱟ ᱵᱩᱨᱩ ᱥᱟᱛᱟᱢ ᱵᱟᱪᱷᱟᱣ ᱠᱮᱜᱼᱟ ᱞᱟᱝ ᱛᱚ ᱟᱫᱚ ᱚᱱᱟ ᱢᱩᱫᱨᱮ ᱯᱚᱨᱚᱵᱽ ᱠᱚᱭ ᱧᱮᱞ ᱞᱮᱠᱷᱟᱱ ᱫᱚ ᱡᱚᱛᱚᱠᱷᱚᱱ ᱢᱟᱨᱟᱝ ᱡᱟᱦᱟᱸ ᱯᱚᱨᱚᱵᱽ ᱦᱩᱭᱩᱜ ᱠᱟᱱᱟ ᱟᱵᱩᱣᱟᱜ ᱥᱚᱦᱚᱨᱟᱭ ᱯᱚᱨᱚᱵᱽ ᱦᱳᱭ ᱚᱱᱟ ᱤᱫᱤ ᱠᱟᱛᱮᱫ ᱜᱮᱞᱟᱝ ᱨᱚᱯᱚᱲ ᱞᱮᱱᱠᱷᱟᱱ ᱪᱮᱫ ᱞᱮᱠᱟ ᱜᱟᱱ ᱠᱚᱜᱼᱟ?
ᱜᱚᱝᱠᱮ ᱜᱟᱱᱢᱟ ᱟᱹᱰᱤᱪ ᱟᱹᱰᱤ ᱪᱮᱦᱨᱟ ᱜᱮ ᱜᱟᱱ ᱠᱚ ᱵᱟᱭᱤ ᱜᱟᱱᱚᱜᱼᱟ
ᱦᱳᱭ ᱦᱳᱭ ᱟᱫᱚ ᱜᱚᱝᱠᱮ ᱛᱟᱦᱚᱞᱮ ᱟᱯᱮ ᱴᱚᱴᱷᱟ ᱨᱮᱱᱟᱜ ᱢᱟᱱᱮ ᱚᱱᱟ ᱥᱚᱦᱨᱟᱭ ᱯᱚᱨᱚᱵᱽ ᱚᱠᱟᱞᱮᱠᱟ ᱢᱟᱱᱟᱣ ᱵᱟᱛᱟᱣ ᱦᱩᱭᱩᱜᱼᱟ? ᱚᱱᱟᱜᱮ ᱡᱩᱫᱤ ᱵᱟᱨ ᱠᱟᱛᱷᱟ ᱡᱩᱫᱤᱵᱤᱱ ᱞᱟᱹᱭ ᱠᱮᱭᱟ ᱛᱟᱦᱚᱞᱮ ᱱᱟᱯᱟᱭ ᱠᱚᱜ ᱠᱮᱭᱟ
ᱜᱚᱝᱠᱮ ᱟᱹᱞᱤᱧ ᱡᱩᱫᱤ ᱠᱷᱟᱴᱚ ᱢᱟᱪᱷᱟ ᱛᱮᱞᱤᱧ ᱞᱟᱹᱭᱟ ᱢᱮᱱᱠᱷᱟᱱ ᱥᱚᱦᱚᱨᱟᱭ ᱯᱚᱨᱚᱵᱽ ᱢᱟ ᱟᱵᱚ ᱥᱟᱶᱛᱟ ᱨᱮᱱᱟᱜ ᱢᱟ ᱟᱹᱰᱤ ᱞᱟᱹᱴᱩ ᱯᱚᱨᱚᱵᱽ ᱠᱟᱱ ᱛᱟᱵᱚᱱᱟ ᱢᱮᱱᱠᱷᱟᱱ ᱡᱷᱚᱛᱚ ᱠᱷᱚᱱ ᱥᱮᱬᱟ ᱯᱚᱨᱚᱵᱽ ᱡᱩᱫᱤ ᱵᱚᱱ ᱞᱟᱹᱭ ᱠᱷᱟᱱ ᱡᱟᱦᱟᱸ ᱚᱱᱮ ᱢᱚᱬᱮ ᱥᱤᱧ ᱢᱚᱬᱮ ᱧᱤᱫᱟᱹ ᱛᱟᱞᱟᱛᱮ ᱦᱩᱭᱩᱜᱼᱟ ᱢᱮᱱᱠᱷᱟᱱ ᱱᱚᱣᱟ ᱱᱚᱣᱟ ᱯᱚᱨᱚᱵᱽ ᱫᱚ ᱥᱚᱦᱚᱨᱟᱭ ᱯᱚᱨᱚᱵᱽ ᱫᱚ ᱡᱟᱦᱟᱸ ᱱᱚᱣᱟ ᱫᱚ ᱟᱵᱚ ᱵᱤᱥᱤᱥᱠᱟᱱ ᱰᱟᱹᱝᱨᱤ ᱰᱟᱹᱝᱨᱤ ᱠᱟᱰᱟ ᱱᱩᱠᱩ ᱩᱱᱠᱩ ᱞᱟᱹᱜᱤᱫ ᱛᱮᱜᱮ ᱠᱟᱱᱟ ᱢᱮᱱᱠᱷᱟᱱ ᱢᱤᱫ ᱠᱟᱛᱷᱟ ᱛᱮ ᱞᱟᱹᱭ ᱞᱮᱠᱷᱟᱱ
ᱦᱳᱭ ᱦᱳᱭ ᱦᱳᱭ
ᱫᱚ ᱢᱮᱱᱠᱷᱟᱱ ᱡᱟᱦᱟᱸ ᱛᱤᱱᱟᱹᱜ ᱯᱮᱲᱟ ᱯᱟᱹᱲᱦᱟᱹ ᱠᱚ ᱢᱮᱱᱟᱜ ᱠᱚ ᱛᱟᱵᱚᱱᱟ ᱛᱟᱦᱚᱞᱮ ᱩᱱᱠᱩ ᱦᱚᱸ ᱞᱟᱹᱭ ᱥᱟᱰᱮᱭᱟᱠᱚ ᱦᱩᱭᱩᱜᱼᱟ ᱡᱮ ᱱᱚᱝᱠᱟ ᱱᱤᱱᱟᱹᱜ ᱦᱤᱞᱳᱜ ᱱᱚᱝᱠᱟ ᱢᱟᱹᱭᱤᱛ ᱞᱮ ᱜᱚᱴᱟᱣ ᱠᱟᱜᱼᱟ ᱢᱮᱱᱠᱷᱟᱱ ᱛᱟᱦᱚᱞᱮ ᱦᱤᱡᱩᱜ ᱛᱟᱵᱚᱱ ᱯᱮ ᱥᱮ ᱪᱮᱫ ᱞᱮᱠᱟ ᱵᱚᱱ ᱱᱮᱶᱛᱟ ᱠᱚᱣᱟ ᱵᱚᱱ,
ᱦᱳᱭ ᱦᱳᱭᱳᱭ᱾
ᱛᱟᱦᱚᱞᱮ ᱯᱚᱨᱚᱵᱽ ᱠᱚᱢᱟ ᱟᱹᱰᱤᱼᱼ ᱡᱚᱢᱚᱠ ᱜᱮᱞᱮ ᱢᱟᱱᱟᱣᱟ ᱢᱮᱱᱠᱷᱟᱱ ᱚᱱᱮ ᱡᱟᱦᱟᱸᱼᱼ ᱡᱟᱦᱟᱸ ᱠᱚ ᱞᱟᱹᱭ ᱫᱚ ᱚᱱᱮᱼᱼ ᱜᱟᱹᱭ ᱡᱟᱜᱟᱣ ᱠᱷᱚᱱ ᱮᱦᱚᱵᱚᱜᱼᱟ ᱜᱟᱹᱭ ᱡᱟᱜᱟᱣᱼᱼ ᱠᱷᱚᱱ ᱮᱦᱚᱵᱚᱜ ᱠᱷᱟᱱ ᱫᱚ ᱢᱮᱱᱠᱷᱟᱱ ᱟᱫᱚ ᱦᱟᱱᱛᱮ ᱩᱢ ᱥᱟᱹᱨᱫᱤ ᱡᱟᱞᱮ ᱡᱚᱛᱚ ᱜᱮ ᱜᱚᱝᱠᱮ ᱟᱹᱰᱤ ᱡᱚᱢᱚᱠ ᱜᱮᱞᱮ ᱢᱟᱱᱟᱣᱟ ᱛᱚ ᱢᱮᱱᱠᱷᱟᱱ ᱚᱱᱰᱮ ᱡᱟᱦᱟᱸ ᱰᱟᱝᱨᱟ ᱥᱮᱼᱼ ᱥᱮ ᱠᱟᱰᱟ ᱚᱱᱮ ᱡᱟᱦᱟᱸ ᱡᱟᱦᱟᱸ ᱵᱚᱱ ᱞᱟᱹᱭ ᱫᱚ ᱚᱱᱮᱼᱼ ᱪᱟᱨᱦᱟᱣ
ᱦᱳᱭ ᱦᱳᱭ ᱦᱳᱭ ᱦᱳᱭ ᱦᱳᱭ
ᱢᱮᱱᱠᱷᱟᱱ ᱱᱚᱣᱟ ᱠᱚᱫᱚ ᱡᱟᱶᱟᱭ ᱛᱟᱠᱚᱣᱟᱜ ᱜᱮᱛᱚ, ᱛᱚ ᱢᱮᱱᱠᱷᱟᱱᱼᱼ ᱩᱱᱠᱩ ᱠᱚᱴᱷᱮᱱ ᱜᱮ ᱡᱚᱛᱚ ᱠᱤᱪᱷᱩ ᱛᱟᱦᱮᱱᱟ ᱚᱱᱮᱼᱼ ᱢᱮᱱᱠᱷᱟᱱ ᱵᱷᱟᱹᱞᱤ ᱜᱮᱞᱮ ᱢᱟᱱᱟᱣᱟ ᱜᱚᱢᱠᱮ ᱢᱮᱱᱠᱷᱟᱱ ᱡᱩᱫᱤ ᱞᱤᱧ ᱞᱟᱹᱭ ᱠᱷᱟᱡ᱾ ᱛᱚ ᱟᱯᱮ ᱥᱮᱫ ᱜᱮ ᱪᱮᱫᱞᱮᱠᱟ?
ᱦᱳᱭ ᱜᱚᱝᱠᱮ ᱛᱟᱦᱚᱞᱮ ᱟᱞᱮ ᱥᱮᱱᱟᱜ ᱠᱟᱹᱴᱤᱡ ᱞᱤᱧ ᱞᱟ. ᱭ ᱥᱚᱫᱚᱨᱟᱵᱮᱱ ᱠᱟᱱᱟ?
ᱦᱳᱭ ᱦᱳᱭᱼᱼ
ᱦᱳᱭ ᱟᱫᱚ ᱡᱟᱦᱟᱸ ᱞᱮᱠᱟ ᱦᱟᱸᱜ ᱟᱵᱮᱱ ᱵᱮᱱ ᱞᱟᱹᱭ ᱠᱮᱫᱮᱜᱼᱟ ᱚᱱᱟ ᱠᱚ ᱥᱟᱱᱟᱢᱟᱜ ᱜᱮ ᱟᱞᱮ ᱴᱚᱴᱷᱟ ᱨᱮᱦᱚᱸ ᱦᱩᱭᱩᱜᱼᱼ ᱥᱮ ᱟᱞᱮ ᱟᱹᱛᱩ ᱩᱛᱟᱹᱨ ᱨᱮᱦᱚᱸ ᱚᱱᱟ ᱠᱚ ᱦᱩᱭᱩᱜ ᱜᱮᱭᱟ ᱛᱚᱵᱮ ᱚᱱᱟ ᱠᱚ ᱚᱱᱟ ᱠᱚ ᱵᱟᱫ ᱠᱟᱛᱮ ᱡᱟᱦᱟᱸ ᱵᱮᱱᱼᱼ ᱟᱯᱮᱴᱷᱮᱱ ᱢᱮᱱᱟᱜ ᱨᱮᱦᱚᱸ ᱡᱩᱫᱤ ᱟᱫᱨᱮ ᱦᱚᱴᱚ ᱠᱟᱜ ᱵᱮᱱ ᱚᱱᱟ ᱠᱚ ᱠᱟᱹᱴᱤᱡ ᱞᱤᱧ ᱞᱟᱹᱭ ᱥᱟᱰᱮ ᱮᱫ ᱟ
ᱦᱳᱭ ᱦᱳᱭ ᱞᱟᱹᱭᱵᱤᱱ
ᱦᱳᱭ ᱟᱫᱚ ᱥᱚᱦᱚᱨᱟᱭ ᱨᱮᱫᱚ ᱦᱟᱸᱜ ᱯᱳᱭᱞᱳ ᱡᱟᱦᱟᱸ ᱮᱱ ᱦᱤᱞᱳᱜ ᱫᱚ ᱩᱢ ᱢᱟᱦᱟ ᱢᱮᱱᱛᱮ ᱵᱚᱱ ᱢᱮᱛᱟᱜ ᱠᱟᱱᱟ ᱥᱮ,
ᱦᱳᱭ ᱦᱳᱭᱼᱼ
ᱟᱫᱚ ᱩᱢ ᱢᱟᱦᱟ ᱦᱤᱞᱳᱜ ᱫᱚ ᱦᱟᱸᱜ ᱚᱱᱮ ᱟᱵᱤᱱ ᱢᱤᱫᱴᱟᱝ ᱵᱤᱱ ᱞᱟᱹᱭ ᱡᱷᱟᱜ ᱠᱮᱫ ᱜᱮᱼᱼ ᱡᱟᱦᱟᱸ ᱫᱚ ᱜᱟᱹᱭ ᱡᱟᱜᱟᱣ ᱱᱚᱣᱟ ᱫᱚᱼᱼ ᱟᱞᱮ ᱟᱹᱛᱩ ᱨᱮᱦᱚᱸ ᱦᱩᱭᱩᱜ ᱜᱮᱭᱟ ᱥᱮ ᱟᱞᱮ ᱴᱚᱴᱷᱟ ᱠᱚᱨᱮ ᱦᱚᱸ ᱧᱮᱞ ᱧᱟᱢᱚᱜ ᱜᱮᱭᱟᱼᱼ ᱛᱚᱵᱮ ᱚᱱᱟ ᱵᱟᱫ ᱠᱟᱛᱮ ᱟᱨ ᱢᱤᱫᱴᱟᱝ ᱦᱟᱸᱜ ᱚᱱᱟ ᱫᱚ ᱵᱟᱝᱼᱼ ᱟᱯᱮᱴᱷᱮᱱ ᱦᱩᱭᱩᱜ ᱨᱮᱦᱚᱸ ᱡᱟᱹᱱᱤᱡ ᱥᱟᱨᱟ ᱫᱤᱱ ᱫᱚ ᱵᱟᱝ ᱩᱭᱦᱟᱹᱨᱚᱜᱼᱟ ᱛᱚ ᱟᱫᱚ ᱡᱟᱭᱦᱳᱠ ᱟᱹᱞᱤᱧ ᱞᱤᱧ ᱞᱟᱹᱭᱮᱜᱼᱟ ᱚᱱᱮ ᱡᱟᱦᱟᱸ ᱜᱚᱰ ᱵᱚᱸᱜᱟ ᱢᱮᱱᱛᱮ ᱢᱤᱫᱴᱟᱝ ᱵᱚᱱ ᱢᱮᱛᱟᱜ ᱠᱟᱱᱟ᱾
ᱦᱮᱸ ᱦᱮᱸ ᱦᱮᱸ ᱜᱚᱝᱠᱮ ᱟᱹᱞᱤᱧ ᱡᱟᱭᱦᱳᱠ ᱞᱤᱧᱼᱼ
ᱦᱳᱭ ᱦᱳᱭ ᱟᱫᱚ ᱱᱚᱜᱼᱚ ᱱᱟ ᱫᱚ ᱦᱟᱸᱜᱼᱼ ᱩᱢ ᱢᱟᱦᱟ ᱦᱤᱞᱳᱜ ᱫᱚ ᱟᱹᱰᱤ ᱢᱟᱱᱮ ᱞᱟᱹᱠᱛᱤᱭᱟᱱ ᱠᱟᱹᱢᱤ ᱠᱟᱱᱟ ᱥᱮ ᱱᱚᱜᱼ ᱱᱟ ᱜᱮᱼᱼ ᱡᱟᱦᱟᱸ ᱵᱚᱸᱜᱟ ᱵᱩᱨᱩ ᱥᱟᱶᱛᱮ ᱡᱚᱯᱲᱟᱣ ᱨᱮᱱᱟᱜ, ᱠᱟᱛᱷᱟ ᱵᱚ ᱞᱟᱹᱭ ᱦᱚᱪᱚᱭ ᱫᱚ ᱚᱱᱟ ᱫᱚ ᱥᱚᱦᱨᱟᱭ ᱨᱮᱱᱟᱜ ᱜᱚᱴ ᱵᱚᱸᱜᱟ ᱫᱚᱼᱼ ᱜᱚᱴ ᱵᱚᱸᱜᱟ ᱜᱮ ᱚᱱᱟ ᱥᱚᱦᱨᱟᱭ ᱥᱟᱞᱟᱜ ᱡᱚᱯᱲᱟᱣ ᱫᱚ ᱢᱮᱱᱟᱜ ᱟᱠᱟᱫᱟ ᱟᱨᱼᱼ ᱦᱳᱭ ᱟᱨ ᱚᱱᱮ ᱟᱨ ᱚᱱᱮ ᱢᱚᱬᱮ ᱥᱤᱧ ᱢᱚᱬᱟ ᱧᱤᱫᱟᱹ ᱟᱞᱮ ᱥᱮᱱ ᱦᱚᱸᱠᱚ ᱢᱟᱱᱟᱣᱟ ᱟᱨ ᱚᱱᱟ ᱠᱷᱩᱱᱴᱟᱹᱣ ᱠᱚᱨᱮᱱᱟᱜ ᱥᱮ ᱪᱟᱨᱦᱟᱣ ᱠᱚᱨᱮᱱᱟᱜ ᱠᱟᱛᱷᱟ ᱵᱤᱱ ᱨᱚᱲ ᱦᱚᱪᱚ ᱠᱮᱜᱼᱟ᱾ ᱱᱚᱣᱟ ᱫᱚ ᱦᱮᱸ ᱟᱞᱮ ᱟᱛᱳ ᱨᱮᱦᱚᱸ ᱦᱩᱭᱩᱜ ᱜᱮᱭᱟ ᱟᱹᱰᱤ ᱨᱟᱹᱥᱠᱟᱹ ᱥᱟᱞᱟᱜ ᱡᱟᱠ ᱡᱚᱢᱚᱠ ᱜᱮ ᱦᱩᱭᱩᱜᱼᱟ᱾
ᱟᱨ ᱤᱱᱮ ᱠᱷᱩᱱᱴᱟᱹᱣ ᱢᱟᱦᱟ ᱜᱮ ᱟᱞᱮ ᱠᱚᱨᱮ ᱫᱚᱼᱼ ᱚᱱᱠᱟ ᱢᱟᱱᱮ ᱚᱱᱮ ᱵᱮᱱ ᱞᱟᱹᱭ ᱦᱚᱪᱚ ᱠᱮᱫ ᱡᱟᱦᱟᱸ ᱯᱮᱲᱟ ᱯᱟᱹᱲᱦᱟᱹ ᱠᱚ ᱱᱮᱶᱛᱟ ᱟᱹᱜᱩ ᱠᱟᱛᱮᱫᱼᱼ ᱩᱱᱠᱩ ᱥᱟᱱᱟᱢ ᱠᱚ ᱢᱮᱥᱟ ᱠᱟᱛᱮ ᱠᱷᱩᱱᱴᱟᱹᱣ ᱠᱚ ᱠᱷᱩᱱᱴᱟᱹᱣ ᱠᱚ ᱛᱟᱭᱚᱢ ᱫᱚᱼᱼ ᱡᱟ ᱧᱤᱫᱟᱹ ᱠᱩᱞᱦᱤ ᱨᱮ ᱠᱩᱞᱦᱤ ᱠᱚ ᱫᱟᱬᱟᱭᱟ ᱢᱮᱱᱫᱚ ᱥᱚᱦᱨᱟᱭ ᱠᱚ ᱮᱱᱮᱡᱟ᱾
ᱱᱚᱜᱼᱚ ᱱᱚᱝᱠᱟ ᱠᱟᱛᱮᱫ ᱦᱩᱭᱩᱜᱼᱟ ᱟᱨ ᱟᱰᱤ ᱨᱟᱹᱥᱠᱟ ᱥᱟᱞᱟᱜ ᱦᱩᱭᱩᱜᱼᱟ᱾
ᱚᱱᱠᱟ ᱨᱟᱹᱥᱠᱟ ᱨᱮᱭᱟᱜ ᱯᱚᱨᱚᱵᱽ ᱜᱮ ᱛᱚ ᱠᱟᱱ ᱛᱟᱵᱚ ᱱᱟ ᱜᱚᱝᱠᱮ
ᱦᱳᱭ ᱦᱳᱭ ᱟᱨ ᱟᱪᱪᱷᱟ ᱜᱚᱝᱠᱮ ᱡᱩᱫᱤ ᱞᱤᱧ ᱢᱮᱱᱟ ᱱᱚᱣᱟ ᱥᱚᱦᱚ ᱨᱟᱭ ᱢᱟ ᱟᱵᱤᱱᱟᱜ ᱦᱚᱸ ᱚᱱᱠᱟ ᱠᱚᱢ ᱵᱮᱥᱤ ᱵᱟᱲᱟᱭ ᱦᱮᱱᱟᱜ ᱟᱠᱟᱫ ᱛᱟᱵᱤᱱ ᱜᱮᱭᱟ ᱥᱮ ᱥᱚᱦᱨᱟᱭ ᱠᱚᱨᱮ ᱡᱟᱹᱱᱤᱡ ᱪᱚᱝ ᱚᱲᱟᱜ ᱠᱚᱨᱮ ᱵᱮᱱ ᱛᱟᱦᱮᱸ ᱵᱟᱲᱟ ᱟᱠᱟᱱ ᱜᱮᱭᱟ
ᱦᱮᱸ ᱞᱟᱹᱭ ᱵᱤᱱ
ᱦᱳᱭ ᱟᱫᱚ ᱥᱚᱦᱚᱨᱟᱭ ᱨᱮᱱᱟᱜ ᱚᱱᱠᱟᱱᱟᱜ ᱚᱱᱠᱟᱱᱟᱜ ᱢᱤᱫᱴᱟᱝ ᱜᱟᱱ ᱪᱤᱛᱟᱹᱨ ᱞᱟᱹᱭ ᱵᱮᱱ ᱡᱟᱦᱟᱸ ᱫᱚ ᱟᱵᱮᱱᱟᱜ ᱢᱚ ᱱᱮ ᱨᱮᱱᱟᱜ ᱚᱱ ᱛᱚᱨ ᱵᱷᱤ ᱛᱤᱨ ᱨᱮ ᱞᱟᱜᱟᱣ ᱩᱛᱟᱹᱨ ᱟᱠᱟᱱᱟ ᱡᱟᱦᱟᱸ ᱦᱚ ᱛᱮᱡ ᱛᱮ ᱥᱚᱦᱚ ᱨᱟᱭ ᱨᱮ ᱚᱱ ᱠᱟᱱ ᱪᱤᱛᱟᱹᱨ ᱧᱮᱞ ᱛᱮ ᱟᱹᱰᱤ ᱢᱚᱱᱮ ᱨᱮ ᱨᱟᱹᱥᱠᱟᱹ ᱵᱮᱱ ᱟᱹᱭ ᱠᱟᱹᱣ ᱠᱟᱜᱼᱟ ᱠᱟᱱᱟ ᱢᱤᱫ ᱴᱟᱝ ᱪᱤᱛᱟᱹᱨ ᱡᱩᱫᱤ ᱵᱮᱱ ᱞᱟᱹᱭ ᱥᱟᱰᱮ ᱞᱮ ᱠᱷᱟᱱ ᱟᱹᱰᱤ ᱜᱮ ᱡᱩᱛ ᱠᱚᱜ ᱦᱩᱱᱟᱹᱝ
ᱜᱚᱝᱠᱮ ᱚᱱᱠᱟ ᱱᱟᱜ ᱪᱤᱛᱟᱹᱨ ᱫᱚ ᱚᱱᱮ ᱡᱟᱦᱟᱸ ᱚᱱᱮ ᱡᱟᱦᱟᱸ ᱵᱮᱱᱟᱣ ᱫᱚᱵᱚᱱ
ᱚ ᱡᱟᱦᱟᱸ ᱚᱱᱮ ᱫᱷᱟᱶᱟ ᱠᱚ ᱢᱮᱛᱟᱜ ᱠᱟᱱᱟ ᱫᱷᱟᱶᱟ ᱦᱳᱭ ᱦᱳᱭ
ᱢᱮᱱ ᱠᱷᱟᱱ ᱚᱱᱮ ᱚᱱᱟ ᱠᱚ ᱡᱤᱱᱤᱥ ᱫᱚ ᱟᱹᱞᱤᱧ ᱫᱚ ᱚᱱᱟ ᱠᱚ ᱧᱮᱞ ᱠᱟᱛᱮᱫ ᱫᱚ ᱡᱟᱦᱟᱸ ᱛᱤᱱᱟᱹᱜ ᱜᱮ ᱞᱟᱦᱟᱛᱮᱢᱟ ᱵᱟᱝᱞᱤᱧ ᱵᱟᱲᱟᱭ ᱠᱟᱱ ᱛᱟᱦᱮᱸᱫ ᱠᱟᱹᱴᱤᱡ ᱧᱚᱜ ᱨᱮᱫᱚ ᱡᱮ ᱪᱮᱫ ᱠᱟᱱᱟ ᱪᱮᱫ ᱵᱟᱝ ᱢᱮᱱᱠᱷᱟᱱ ᱫᱤᱱ ᱫᱤᱱᱛᱮ ᱡᱚ ᱠᱷᱚᱱ ᱞᱤᱧ ᱧᱮᱞ ᱟᱹᱜᱩ ᱠᱮᱜᱼᱟ ᱥᱮ ᱪᱮᱫ ᱞᱮᱠᱟ ᱚᱱᱮ ᱚᱱᱟ ᱡᱤᱱᱤᱥ ᱫᱚ ᱟᱹᱰᱤ ᱧᱮᱞᱛᱮ ᱟᱹᱰᱤ ᱠᱩᱥᱤ ᱜᱮᱞᱤᱧ ᱟᱹᱭᱠᱟᱹᱣᱟ ᱜᱚᱢᱠᱮ ᱢᱮᱱᱠᱷᱟᱱ
ᱦ ᱦᱳᱭ ᱦᱳᱭ ᱟᱪᱪᱷᱟ ᱟᱹᱰᱤ ᱡᱚᱛᱷᱟᱛ ᱠᱟᱛᱷᱟ ᱟᱨ ᱚᱱᱠᱟ ᱫᱚ ᱟᱹᱞᱤᱧ ᱦᱟᱸᱜ ᱟᱹᱞᱤᱧ ᱯᱟᱦᱴᱟ ᱥᱮᱫ ᱠᱷᱚᱱ ᱡᱩᱫᱤᱧ ᱞᱟᱹᱭᱟ ᱚᱱᱠᱟ ᱢᱚᱱᱮᱨᱮ ᱡᱟᱦᱟᱸ ᱡᱷᱟᱞᱠᱟᱣ ᱟᱠᱟᱫ ᱞᱤᱧ ᱱᱚᱣᱟ ᱟᱵᱚᱣᱟᱜ ᱥᱚᱨᱦᱟᱭ ᱯᱚᱨᱚᱵ ᱤᱫᱤ ᱠᱟᱛᱮ᱾
ᱦᱳᱭ ᱦᱳᱭ
ᱟᱞᱤᱧ ᱟᱜ ᱢᱮᱫ ᱨᱮ ᱡᱟᱦᱟᱸ ᱞᱤᱧ ᱧᱮᱞ ᱟᱠᱟᱜᱼᱟ᱾ ᱱᱚᱣᱟ ᱫᱚ ᱚᱱᱮ ᱟᱹᱵᱤᱱ ᱡᱟᱦᱟᱸᱵᱤᱱ ᱨᱚᱲ ᱦᱚ ᱪᱚ ᱠᱮᱫ ᱚᱱᱟ ᱦᱚᱸ ᱢᱤᱫᱴᱟᱝ ᱫᱚ ᱠᱟᱱ ᱜᱮᱭᱟ᱾ ᱟᱨ ᱚᱱᱟ ᱵᱮᱜᱚᱨ ᱟᱨ ᱢᱤᱫ ᱴᱟᱝ ᱡᱟᱦᱟᱸ ᱜᱚᱴ ᱵᱚᱸᱜᱟ ᱨᱮ ᱚᱱᱮ ᱡᱮ ᱜᱚᱴ ᱵᱚᱸᱜᱟ ᱴᱷᱮᱱ ᱡᱟᱦᱟᱸ ᱚᱱᱮ ᱢᱤᱫᱴᱟᱝ ᱥᱤᱢ ᱵᱤᱞᱤ ᱥᱤᱢ ᱵᱤᱞᱤ ᱠᱚ ᱫᱚᱦᱚᱭ ᱜᱮᱭᱟ ᱟᱨ ᱚᱱᱟ ᱚᱱᱟ ᱵᱤᱞᱤ ᱠᱚ ᱫᱚ ᱦᱚ ᱠᱟᱜᱼᱟ ᱟᱨ ᱚᱱᱛᱮ ᱨᱮᱜᱮ ᱦᱟᱸᱜ ᱮᱱ ᱦᱤᱞᱳᱜ ᱫᱚ᱾ ᱰᱟᱹᱝᱨᱤ ᱠᱚ ᱟᱹᱛᱩ ᱨᱮᱱ ᱥᱟᱱᱟᱢ ᱦᱚᱲ ᱰᱟᱝᱨᱤ ᱚᱸᱰᱮ ᱜᱚᱴ ᱢᱮᱥᱟ ᱜᱩᱯᱤ ᱭᱟ ᱠᱚ ᱟᱨ ᱚᱱᱟ ᱚᱱᱟ ᱵᱤᱞᱤ ᱡᱟᱦᱟᱸᱭ ᱨᱮᱱ ᱰᱟᱺᱝᱨᱤ ᱜᱮ ᱞᱮᱵᱮ ᱫᱟ ᱩᱱᱤ ᱜᱮ ᱢᱤᱫ ᱴᱩᱠᱩᱡ ᱦᱟᱹᱰᱤ ᱞᱟᱜᱟᱣ ᱟᱭᱟ ᱱᱚᱝᱠᱟ ᱟᱞᱮ ᱟᱹᱛᱩ ᱟᱹᱛᱩ ᱨᱮᱱᱟᱜ ᱢᱟᱱᱮ ᱟᱹᱨᱤ ᱦᱮᱱᱟᱜᱼᱟ ᱟᱨ ᱪᱮᱫ ᱱᱚᱜᱼᱚ ᱱᱚᱣᱟ ᱡᱤᱱᱤᱥ ᱜᱮ ᱟᱹᱞᱤᱧ ᱦᱟᱸᱜ ᱢᱟᱲᱟᱝ ᱛᱮᱫᱚ ᱵᱟᱹᱞᱤᱧ ᱵᱟᱲᱟᱭ ᱠᱟᱱ ᱛᱟᱦᱮ ᱱᱟ᱾ ᱛᱚ ᱵᱮ ᱱᱚᱜᱼᱚᱭ ᱯᱟᱨᱚᱢ ᱮᱱ ᱥᱮᱨᱢᱟ ᱞᱤᱧ ᱧᱮᱞ ᱠᱮᱜᱼᱟ ᱟᱫᱚ ᱱᱚᱜᱼᱚᱱᱟ ᱜᱮ ᱟᱹᱞᱤᱧ ᱦᱟᱸᱜ ᱯᱳᱭᱞᱳ ᱞᱤᱧ ᱧᱮᱞ ᱠᱮᱫᱟ ᱥᱮ ᱪᱮᱫ ᱛᱮ ᱱᱚᱜᱼ ᱱᱚᱜ ᱱᱚᱣᱟ ᱪᱤᱛᱟᱹᱨ ᱜᱮ ᱦᱟᱸᱜ ᱢᱚᱱᱮ ᱨᱮ ᱢᱟᱱᱮ ᱞᱟᱜᱟᱣ ᱩᱛᱟᱹᱨ ᱠᱟᱫ ᱞᱤᱧᱟᱹ ᱢᱟᱱᱮ ᱟᱹᱰᱤ ᱢᱚᱡᱽ ᱞᱤᱧ ᱟᱹᱭᱠᱟᱹᱣ ᱠᱟ ᱱᱚᱣᱟ ᱵᱟᱲᱟᱭ ᱧᱟᱢ ᱠᱟᱛᱮ ᱟᱨ ᱪᱮᱫ
ᱦᱳᱭ ᱜᱚᱝᱠᱮ ᱢᱮᱱ ᱠᱷᱟᱱ ᱟᱹᱰᱤ ᱫᱟᱢᱟᱱᱟᱜ ᱠᱟᱛᱷᱟ ᱵᱮᱱ ᱨᱚᱲ ᱠᱮᱜᱼᱟ ᱢᱮᱱ ᱠᱷᱟᱱ ᱟᱹᱞᱤᱧ ᱫᱚ ᱩᱱᱟᱹᱜ ᱜᱟᱱ ᱫᱚ ᱟᱹᱣᱨᱤ ᱞᱤᱧ ᱧᱮᱞ ᱧᱮᱞ ᱥᱩᱨᱟ ᱢᱮᱱ ᱠᱷᱟᱱ ᱦᱩᱰᱤᱧ ᱠᱷᱚᱱ ᱜᱮ ᱵᱟᱦᱨᱮ ᱨᱮ ᱞᱤᱧ ᱛᱟᱦᱮᱱᱟ ᱛᱚ ᱢᱮᱱ ᱠᱷᱟᱱ ᱩᱱᱟᱹᱜ ᱜᱟᱱ ᱫᱚ ᱚᱲᱟᱜ ᱠᱚ ᱥᱮᱱ ᱠᱟᱛᱮ ᱛᱮᱦᱚᱸ ᱩᱱᱟᱹᱜ ᱜᱟᱱ ᱫᱚ ᱵᱟᱞᱤᱧ ᱥᱩᱨ ᱫᱟᱲᱮ ᱟᱠᱟᱫᱟ ᱪᱮᱫ ᱵᱤᱱ ᱞᱟᱹᱭᱟ ᱱᱚᱣᱟ ᱫᱚ ᱟᱹᱰᱤ ᱮᱸ ᱢᱤᱫ ᱥᱮᱫ ᱠᱷᱚᱱ ᱵᱤᱱ ᱠᱚᱭᱚᱜ ᱞᱮᱠᱷᱟᱱ ᱫᱚ ᱟᱹᱰᱤ ᱞᱟᱡᱟᱣ ᱨᱮᱱᱟᱜ ᱠᱟᱛᱷᱟ ᱜᱮ ᱠᱟᱱᱟ ᱢᱮᱱᱠᱷᱟᱱ ᱱᱚᱣᱟ ᱠᱚ ᱡᱷᱚᱛᱚᱱᱟᱜ ᱦᱩᱱᱟᱹᱜ ᱵᱟᱹᱞᱤᱧ ᱵᱟᱰᱟᱭ ᱠᱟᱜᱼᱟ ᱡᱷᱚᱛᱚ ᱠᱤᱪᱷᱩ
ᱦᱳᱭ ᱦᱳᱭ
ᱢᱮᱱᱠᱷᱟᱱ ᱫᱤᱱ ᱫᱤᱱᱛᱮ ᱡᱟᱦᱟᱸ ᱛᱤᱱᱟᱹᱜ ᱞᱤᱧ ᱦᱟᱨᱟ ᱪᱟᱞᱟᱜ ᱠᱟᱱᱟ ᱥᱮ ᱪᱮᱫ ᱞᱮᱠᱟ ᱢᱮᱱᱠᱷᱟᱱ ᱱᱚᱣᱟ ᱠᱚ ᱡᱤᱱᱤᱥ ᱫᱚ ᱟᱵᱚ ᱫᱚ ᱧᱮᱞ ᱥᱟᱸᱜᱮ ᱫᱚ ᱫᱚᱨᱠᱟᱨ ᱛᱟᱵᱚᱱ ᱜᱮ᱾ ᱢᱮᱱᱠᱷᱟᱱ ᱵᱟᱝ ᱵᱤᱱ ᱵᱟᱲᱟᱭ ᱠᱟᱜ ᱠᱷᱟᱡ ᱫᱚ, ᱱᱚᱣᱟ ᱠᱚᱦᱚᱸᱼᱼ ᱦᱟᱯᱮᱱ ᱫᱤᱱ ᱨᱮ ᱪᱮᱫ ᱠᱟ ᱜᱤᱫᱽᱨᱟᱹ ᱠᱚᱦᱚᱸ ᱵᱮᱱ ᱞᱟᱹᱭ ᱟᱠᱚᱣᱟ ᱡᱮ ᱱᱚᱰᱮ ᱱᱚᱝᱠᱟ ᱦᱩᱭᱩᱜᱼᱟ ᱥᱮᱱᱚᱜ ᱯᱮ ᱧᱮᱞ ᱟᱹᱜᱩᱭ ᱯᱮ, ᱥᱮ ᱪᱮᱫ ᱞᱮᱠᱟ
ᱦᱚᱭ ᱦᱚᱭ ᱟᱹᱰᱤ ᱡᱚᱛᱷᱟᱛ ᱠᱟᱛᱷᱟ ᱾ ᱟᱨᱼᱼ ᱱᱚᱣᱟ ᱠᱚ, ᱧᱮᱞ ᱟᱵᱚ ᱵᱚᱱ ᱧᱮᱞ ᱥᱮᱬᱟ ᱠᱟᱜ ᱠᱷᱟᱱ ᱟᱜᱟᱢ ᱫᱟᱨᱟᱢ ᱨᱮ ᱟᱵᱚ ᱠᱚᱵᱚᱱ ᱱᱚᱝᱠᱟ ᱵᱚᱱ ᱟᱸ ᱯᱚᱨᱚᱵᱽ ᱠᱚᱵᱚᱱ ᱢᱟᱱᱟᱣᱟ ᱟᱨ ᱟᱵᱚ ᱛᱟᱭᱚᱢ ᱨᱮ ᱩᱱᱠᱩ ᱧᱮᱞ ᱠᱟᱛᱮᱫ ᱩᱱᱠᱩ ᱛᱚᱵᱮ ᱥᱮᱠᱚ ᱥᱮᱬᱟᱭᱟ ᱾ ᱟᱨ ᱡᱩᱫᱤᱼᱼ ᱟᱵᱚ ᱜᱮ ᱡᱩᱫᱤ ᱱᱚᱣᱟ ᱵᱟᱵᱚᱱ ᱵᱟᱲᱟᱭ ᱫᱟᱲᱮᱭᱟᱜᱼᱟ ᱴᱷᱤᱠ ᱠᱚᱛᱚ ᱛᱟᱦᱚᱞᱮ ᱫᱚ ᱢᱟᱱᱟᱣ ᱟᱵᱚᱱ ᱪᱤᱠᱟᱹᱛᱮ, ᱟᱨ ᱛᱟᱭᱚᱢ ᱨᱮᱱ ᱜᱮ ᱵᱟᱝ ᱪᱮᱫ ᱧᱮᱞᱼᱼ ᱛᱮᱠᱚ ᱥᱮᱬᱟᱭᱟ ᱥᱮ ᱪᱮᱫ ᱞᱮᱠᱟ ᱾
ᱦᱳᱭ ᱜᱚᱢᱠᱮ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱾ ᱢᱮᱱᱠᱷᱟᱱ ᱥᱮ ᱦᱟᱯᱮᱱ ᱫᱤᱱ ᱨᱮ ᱪᱮᱫ ᱵᱚᱱ ᱞᱟᱹᱭ ᱥᱚᱫᱚᱨ ᱟᱠᱚᱣᱟ ᱾
ᱦᱚᱭ ᱦᱚᱭ ᱦᱚᱭ
ᱥᱮ ᱜᱤᱫᱽᱟᱹᱨ ᱯᱤᱫᱟᱹᱨ ᱠᱚ ᱥᱮ ᱪᱮᱫ ᱞᱮᱠᱟ ᱡᱚᱠᱷᱚᱱ ᱵᱚᱱ ᱩᱢᱮᱨᱚᱜᱼᱟ ᱥᱮ ᱜᱚᱲᱚᱢ ᱠᱚ ᱛᱟᱠᱚ ᱜᱚᱲᱚᱢ ᱠᱚᱲᱟ ᱛᱟᱠᱚ ᱜᱚᱲᱚᱢ ᱠᱩᱲᱤ ᱛᱟᱠᱚ, ᱪᱮᱫᱠᱟ ᱨᱮᱵᱚᱱ ᱞᱟᱹᱭ ᱥᱚᱫᱚᱨ ᱟᱠᱚᱣᱟ ᱡᱩᱫᱤ ᱵᱟᱰᱟᱭ ᱥᱟᱱᱟ ᱠᱚᱣᱟ ᱟᱵᱚ ᱴᱷᱮᱱ ᱠᱷᱚᱱᱜ ᱜᱮᱼᱼ ᱪᱮᱫᱠᱟ ᱨᱮᱵᱚᱱ ᱞᱟᱹᱭ ᱥᱚᱫᱚᱨ ᱟᱠᱚᱣᱟ ᱾
ᱦᱚᱭ ᱦᱚᱭ ᱦᱚᱭ ᱟᱨ ᱚᱱᱟ ᱦᱚᱛᱚ ᱠᱟᱛᱷᱟ ᱨᱮᱜᱮ ᱦᱮᱱᱟᱜᱼᱟ ᱥᱮ ᱧᱮᱞ ᱦᱚᱸ ᱧᱮᱞ ᱟᱠᱟᱱᱟ, ᱟᱨ ᱜᱤᱫᱽᱟᱹᱨ ᱠᱚᱫᱚ ᱚᱱᱮ ᱠᱚ ᱞᱟᱹᱭᱟ ᱡᱟᱦᱟᱸᱭ ᱧᱮᱞᱟ ᱥᱮ ᱡᱟᱦᱟᱸᱭᱼᱼ ᱜᱤᱫᱽᱟᱹᱨ ᱵᱮᱲᱟ ᱠᱷᱚᱱ ᱡᱟᱦᱟᱸᱧ ᱧᱮᱞ ᱟᱜᱩ ᱠᱟᱜᱼᱟᱭ ᱚᱱᱟᱜᱮ ᱥᱮᱬᱟᱭᱟ ᱥᱮ ᱪᱮᱫ ᱵᱤᱱ ᱞᱟᱹᱭᱟ ᱾
ᱦᱳᱭ ᱜᱚᱢᱠᱮ ᱱᱚᱣᱟ ᱫᱚ ᱡᱚᱛᱷᱟᱛ ᱠᱟᱛᱷᱟ ᱵᱮᱱ ᱞᱟᱹᱭ ᱠᱮᱫᱟ, ᱢᱮᱱᱠᱷᱟᱱ ᱜᱤᱫᱽᱨᱟᱹ ᱵᱮᱲᱟ ᱠᱷᱚᱡᱼᱼ ᱜᱮ ᱡᱟᱦᱟᱸᱭ ᱧᱮᱞ ᱟᱹᱜᱩᱭᱟᱭ ᱚᱱᱟ ᱠᱚᱜᱮ ᱥᱮᱬᱟᱭᱟ ᱾ ᱢᱮᱱ ᱠᱷᱟᱱ ᱵᱮᱥ ᱠᱷᱟᱱ ᱵᱮᱥᱟᱜ ᱮ ᱥᱮᱬᱟᱭᱟᱭ ᱡᱩᱫᱤ ᱵᱟᱹᱲᱤᱡ ᱠᱷᱟᱱ ᱵᱟᱹᱲᱤᱡ ᱫᱤᱠ ᱠᱷᱟᱱ ᱫᱚ ᱵᱟᱹᱲᱤᱡ ᱫᱤᱠ ᱜᱮ ᱥᱮᱬᱟ ᱤᱫᱤᱭᱟᱭ ᱾ ᱢᱮᱱᱠᱷᱟᱱᱼᱼ ᱜᱤᱫᱽᱨᱟᱹ ᱫᱚ ᱠᱟᱹᱴᱤᱡ ᱜᱤᱫᱽᱨᱟᱹ ᱢᱚᱱᱮ ᱫᱚ ᱪᱮᱫᱠᱟᱞᱤᱧ ᱞᱟᱹᱭᱟ, ᱢᱟᱱᱮ ᱡᱟᱦᱟᱸᱭ ᱧᱮᱞᱟᱭᱼᱼ ᱞᱟᱹᱴᱩ ᱦᱚᱲ ᱴᱷᱮᱱ ᱠᱷᱚᱡ ᱥᱮ ᱟᱡ ᱠᱷᱚᱡ ᱢᱟᱨᱟᱝ ᱠᱚ ᱴᱷᱮᱱ ᱠᱷᱚᱡᱼᱼ ᱚᱱᱟᱜᱮ ᱵᱮᱥ ᱮ ᱢᱚᱱᱮᱭᱟ ᱾ ᱡᱮ ᱢᱟᱨᱟᱝ ᱠᱚᱠᱚ ᱠᱚ ᱱᱚᱝᱠᱟ ᱮᱫᱟ ᱛᱚ ᱦᱚᱭᱛᱳ ᱵᱮᱥ ᱜᱮᱭᱟ ᱾ ᱚᱱᱟ ᱛᱮᱜᱮ ᱠᱚ ᱱᱚᱝᱠᱟᱭ ᱮᱫᱟ ᱡᱟᱦᱟᱱᱟᱜ ᱡᱤᱱᱤᱥ ᱜᱮ ᱡᱩᱫᱤ ᱵᱚᱱ ᱧᱮᱞ ᱠᱷᱟᱱ ᱾
ᱦᱳᱭ ᱦᱳᱭ ᱟᱹᱰᱤ ᱡᱚᱛᱷᱟᱛ ᱠᱟᱛᱷᱟᱭ ᱢᱮᱱ ᱨᱚᱲ ᱪᱚ ᱟᱠᱟᱫᱟ ᱱᱚᱣᱟ ᱫᱚ ᱾
ᱛᱟᱞᱦᱮ ᱜᱚᱝᱠᱮ ᱥᱚᱨᱦᱟᱭ ᱮᱱᱮᱡ ᱠᱚᱫᱚ ᱮᱱᱮᱡ ᱵᱟᱲᱟᱣ ᱠᱟᱜ ᱜᱮᱭᱟ ᱵᱤᱱ ᱡᱟᱹᱱᱤᱡ?
ᱦᱳᱭ ᱜᱚᱝᱠᱮ ᱟᱹᱞᱤᱧ ᱫᱚ ᱦᱟᱸᱜ ᱚᱱᱠᱟ ᱞᱟᱹᱭ ᱞᱮᱠᱷᱟᱱ ᱫᱚ ᱟᱹᱰᱤ ᱦᱟᱸᱜ ᱢᱟᱱᱮ ᱱᱚᱣᱟ ᱮᱱᱮᱡ ᱥᱮᱨᱮᱧ ᱥᱮ ᱨᱩ ᱤᱫᱤ ᱠᱟᱛᱮᱜ ᱫᱚ ᱟᱹᱰᱤ ᱨᱟᱹᱥᱠᱟᱹ ᱦᱮᱱᱟᱜ ᱠᱟᱫ ᱛᱟᱹᱞᱤᱧᱟ ᱟᱫᱚ ᱚᱱᱠᱟ ᱫᱚ ᱦᱟᱸᱜ ᱨᱩ ᱠᱚᱦᱚᱸ ᱟᱹᱰᱤ ᱞᱤᱧ ᱡᱩᱞᱩᱢ ᱜᱮᱭᱟ ᱟᱨ ᱮᱱᱮᱡ ᱠᱚᱦᱚᱸ ᱟᱹᱰᱤ ᱞᱤᱧ ᱡᱩᱞᱩᱢ ᱜᱮᱭᱟ ᱢᱟᱱᱮ ᱮᱱᱮᱡ ᱦᱚᱸᱞᱤᱧ ᱮᱱᱮᱡ ᱵᱟᱲᱟ ᱠᱟᱜ ᱜᱮᱭᱟ ᱾
ᱟᱹᱰᱤ ᱱᱟᱯᱟᱭ ᱠᱟᱛᱷᱟ ᱜᱚᱝᱠᱮ ᱱᱚᱣᱟ ᱫᱚ ᱟᱵᱚᱣᱟᱜ ᱟᱹᱨᱤ ᱪᱟᱹᱞᱤ ᱨᱮᱱᱟᱜ ᱠᱟᱱᱟ ᱛᱚ ᱾ ᱢᱮᱱᱠᱷᱟᱱ ᱱᱚᱣᱟ ᱠᱚᱫᱚ ᱥᱟᱵ ᱫᱚᱦᱚ ᱠᱟᱜ ᱜᱮ ᱞᱟᱜᱟᱣ ᱵᱚᱱᱟ, ᱢᱮᱱᱠᱷᱟᱱ ᱱᱚᱣᱟ ᱠᱚᱫᱚ ᱥᱟᱵ ᱫᱚᱦᱚ ᱜᱮ ᱞᱟᱜᱟᱣ ᱵᱚᱱᱟ ᱥᱮ?
ᱦᱳᱭ ᱟᱨ ᱛᱟᱞᱦᱮ ᱜᱚᱝᱠᱮ ᱟᱹᱵᱤᱱ ᱫᱚ ᱚᱱᱠᱟ ᱥᱚᱨᱦᱟᱭ ᱠᱚ ᱢᱟᱱᱮ ᱟᱹᱛᱩ ᱠᱚᱨᱮ ᱮᱱᱮᱡ ᱵᱟᱲᱟ ᱠᱟᱜ ᱵᱤᱱ ᱥᱮ ᱵᱟᱝᱜᱮ?
ᱜᱚᱝᱠᱮ ᱮᱱᱮᱡ ᱫᱚ ᱚᱱᱠᱟ ᱫᱚ ᱵᱟᱝ ᱦᱩᱭ ᱠᱟᱱ ᱜᱮᱭᱟ ᱚᱱᱮ ᱢᱤᱫᱵᱟᱨ ᱫᱷᱟᱣ ᱜᱮ ᱾ ᱡᱟᱦᱟᱸ ᱠᱚ ᱚᱱᱮ